ᱦᱮᱞᱳ
ᱦᱮᱸ ᱟᱸᱡᱚᱢᱚᱼᱜ ᱠᱟᱱᱟ ᱜᱚᱝᱠᱮ?
ᱦᱮᱸ ᱟᱸᱡᱚᱢᱚᱜ ᱠᱟᱱ ᱜᱮᱭᱟ᱾ ᱦᱩᱸ ᱤᱧᱟᱹᱜ ᱤᱧᱟᱹᱜ ᱟᱸᱡᱚᱢᱚᱜ ᱠᱟᱱᱟ ᱛᱚ?
ᱦᱮᱸ ᱟᱹᱰᱤ ᱱᱟᱯᱟᱭ ᱟᱸᱡᱢᱚᱜ ᱠᱟᱱᱟ᱾
ᱦᱮᱸ ᱢᱟᱱᱮ ᱡᱟᱦᱱᱟᱜ ᱚᱱᱠᱟ ᱠᱟᱱᱟ
ᱵᱟ ᱵᱟ ᱵᱟᱝ ᱟᱸᱡᱚᱢᱚᱜ ᱠᱟᱱᱟ᱾ ᱥᱩᱫᱷᱩ ᱟᱢᱟᱜ ᱨᱚᱲ ᱜᱮ ᱠᱞᱤᱭᱟᱨ ᱟᱸᱡᱚᱢᱚᱜ ᱠᱟᱱᱟ᱾
ᱟᱪᱪᱷᱟ, ᱟᱪᱪᱷᱟ ᱴᱷᱤᱠ ᱜᱮᱭᱟ᱾ ᱛᱟᱦᱞᱮ ᱚᱠᱟ ᱞᱮᱠᱟ ᱢᱮᱱᱟᱜ ᱯᱮᱭᱟ?
ᱦᱮᱸ ᱱᱤᱭᱟᱹ ᱜᱷᱟᱹᱲᱤᱡ ᱫᱚ ᱱᱟᱯᱟᱭ ᱜᱮ ᱢᱮᱱᱟᱼᱜ ᱞᱮᱭᱟ᱾ ᱟᱫᱚ ᱟᱯᱮᱜᱮ ᱚᱠᱟᱞᱮᱠᱟ ᱢᱮᱱᱟ? ᱯᱮᱭᱟ
ᱟᱞᱮ ᱦᱚᱸ ᱱᱤᱛ ᱦᱟᱹᱵᱤᱡ ᱛᱮ ᱱᱟᱯᱟᱭ ᱜᱮ ᱢᱮᱱᱟᱜ ᱞᱮᱭᱟ᱾
ᱦᱩᱸ ᱟᱨ ᱱᱤᱛ ᱫᱚ ᱚᱠᱟᱨᱮ ᱢᱮᱱᱟᱜ ᱢᱮᱭᱟ ᱚᱲᱟᱜ ᱨᱮ ᱥᱮ
ᱱᱤᱛᱚᱜ ᱫᱚ ᱚᱲᱟᱜ ᱦᱮᱸ ᱚᱲᱟᱜ ᱨᱮᱜᱮ ᱚᱲᱟᱜ ᱨᱮᱜᱮ ᱢᱤᱱᱟᱹᱧᱟ᱾
ᱟᱪᱪᱷᱟ ᱫᱟᱜ ᱡᱟᱹᱲᱤ ᱠᱚ ᱚᱱᱛᱮ ᱪᱮᱫᱮ ᱞᱮᱠᱟ?
ᱟᱞᱮ ᱥᱮ ᱫᱟᱜᱽ ᱢᱟᱦᱟᱸᱟᱜ ᱵᱚᱱᱫᱚ ᱦᱟᱛᱟᱲ ᱠᱟᱫᱟ ᱵᱟᱨ ᱯᱮ ᱫᱤᱱ ᱯᱚᱨ ᱠᱷᱚᱱᱟᱜ ᱢᱟ ᱵᱟᱭ ᱫᱟᱜᱮᱜᱼᱟ᱾ ᱥᱤᱛᱩᱝ ᱜᱮ ᱫᱚᱢᱮ ᱥᱤᱛᱩᱝ ᱟᱜ ᱥᱤᱛᱩᱝ ᱟᱞᱮ ᱠᱟᱱᱟ᱾ ᱟᱨ ᱚᱲᱟᱜ ᱠᱚᱨᱮ ᱦᱚᱸ ᱟᱹᱰᱤ ᱞᱚᱞᱚ ᱜᱮ ᱵᱩᱡᱷᱟᱹᱜ ᱠᱟᱱᱟ᱾ ᱟᱯᱮ ᱥᱮᱫ ᱜᱮ ᱪᱮᱫ ᱞᱮᱠᱟ ᱫᱟᱜ ᱡᱟᱹᱲᱤ ᱠᱚ
ᱟᱞᱮ ᱥᱮᱫ ᱦᱚᱸ ᱫᱟᱜ ᱡᱟᱹᱲᱤ ᱠᱚᱫᱚ ᱚᱱᱠᱟ ᱢᱚᱬᱮ ᱫᱤᱱ ᱜᱟᱱ ᱢᱟᱲᱟᱝ ᱮ ᱫᱟᱜ ᱡᱟᱹᱲᱤ ᱞᱮᱫᱟᱭ ᱟᱨ ᱱᱚᱝᱠᱟ ᱨᱤᱢᱤᱞ ᱫᱚ ᱨᱤᱢᱤᱞ ᱮᱟᱭ ᱢᱟᱡᱟᱱ ᱚᱠᱛᱚ ᱢᱮᱱᱠᱷᱟᱱ ᱫᱟᱜ ᱡᱟᱹᱲᱤ ᱫᱚ ᱵᱟᱭ ᱫᱟᱜ ᱡᱟᱹᱲᱤᱭᱮᱫᱟᱭ ᱟᱫᱚ ᱦᱟᱸᱜ ᱦᱟᱯᱮ ᱱᱚᱣᱟ ᱟᱢᱵᱟᱵᱚᱛᱤ ᱥᱮᱫ ᱫᱟᱜᱽ ᱜᱮᱭᱟ ᱥᱮ ᱪᱮᱫ ᱞᱮᱠᱟ
ᱦᱳᱭ ᱦᱳᱭ ᱟᱫᱚ ᱪᱤᱠᱟᱹᱜ ᱠᱟᱱᱟ ᱦᱟᱸᱜ ᱵᱟᱭ ᱫᱟᱜᱽ ᱞᱮᱠᱷᱟ ᱦᱚ ᱟᱨ ᱪᱤᱠᱟᱹᱪᱚ ᱢᱟᱱᱮ ᱟᱹᱰᱤ ᱞᱚᱞᱚᱜᱮ ᱵᱩᱡᱷᱟᱹᱜ ᱠᱟᱱᱟ ᱦᱚᱭ ᱠᱚᱦᱚᱸ ᱚᱲᱟᱜ ᱨᱮᱦᱚᱸ ᱨᱩᱢ ᱨᱮᱦᱚᱸ
ᱚᱱᱟ ᱜᱮ ᱛᱚ
ᱦᱚᱸ
ᱮᱠᱫᱚᱢ ᱦᱚᱸᱢᱟᱱᱮ ᱯᱷᱮᱱ ᱨᱮᱭᱟᱜ ᱦᱚᱭ ᱦᱚᱸ ᱞᱚᱞᱚ ᱜᱮ ᱵᱩᱡᱷᱟᱹᱜ ᱠᱟᱱᱟ
ᱮᱠᱟᱞ ᱞᱮᱠᱟᱞ ᱞᱮᱠᱟᱞ ᱞᱮᱠᱟᱞ ᱟᱨ ᱛᱟᱞᱮ ᱠᱷᱟᱱ
ᱦᱚᱸ
ᱦᱮᱸ ᱚᱱᱟᱛᱮ ᱫᱟᱨᱮ ᱵᱩᱴᱟᱹ ᱨᱮᱜᱮᱧ ᱫᱩᱲᱩᱵ ᱟᱠᱟᱱᱟ ᱤᱧ ᱫᱚ
ᱟᱪᱪᱷᱟ ᱦᱮᱸ
ᱫᱟᱨᱮ ᱵᱩᱴᱟᱹ ᱨᱮ ᱫᱩᱲᱩᱵ ᱠᱟᱛᱮ ᱱᱚᱜ ᱚᱭ ᱤᱧ ᱨᱚᱯᱚᱲ ᱠᱟᱱᱟ ᱟᱢ ᱥᱟᱞᱟᱜ-ᱟ᱾
ᱦᱚᱸ ᱫᱟᱨᱮ ᱵᱩᱴᱟ ᱨᱮᱫᱚ ᱨᱮᱭᱟᱲ ᱧᱚᱜ ᱵᱩᱡᱷᱟᱹᱜ-ᱟ ᱦᱳᱭ ᱠᱚᱦᱚᱸ ᱠᱟᱹᱴᱤᱡ
ᱦᱮᱸ ᱮᱠᱟᱞ ᱜᱮ ᱵᱩᱡᱷᱟᱹᱜ-ᱟ
ᱦᱚᱸ
ᱟᱪᱪᱷᱟ ᱟᱯᱮ ᱥᱮᱫ ᱮ ᱟᱯᱮᱥᱮᱫ ᱠᱤ ᱱᱚᱜ ᱚᱭ ᱮ ᱟᱨ ᱵᱟᱝᱠᱚ ᱵᱟᱯᱞᱟᱜ ᱜᱮᱭᱟ
ᱟᱥᱟᱲ ᱵᱚᱝᱜᱟ ᱟ ᱟᱥᱟᱲ ᱵᱚᱝᱜᱟ ᱛᱚ ᱦᱟᱸ ᱵᱟᱯᱞᱟ ᱟᱠᱚ ᱢᱟ ᱟᱹᱰᱤ ᱠᱚᱢ ᱠᱚ ᱵᱟᱯᱞᱟ-ᱟ ᱱᱚᱝᱠᱟ ᱫᱚ ᱵᱟᱝ ᱢᱟᱱᱮ ᱡᱟᱹᱥᱛᱤ ᱫᱚ ᱵᱟᱠᱚ ᱵᱟᱯᱞᱟᱜ-ᱟ ᱦᱟᱸᱜ
ᱟᱪᱪᱷᱟ ᱟᱪᱪᱷᱟ ᱟᱞᱮ ᱱᱚᱸᱰᱮ ᱦᱚᱸ ᱟᱥᱟᱲ ᱵᱚᱸᱜᱟ ᱢᱤᱫᱴᱮᱱ ᱯᱚᱱᱨᱚ ᱛᱟᱹᱨᱤᱠᱷ ᱨᱮ ᱵᱟᱯᱞᱟ ᱚᱲᱟᱜ ᱢᱮᱱᱟᱜ ᱛᱟᱞᱮᱭᱟ᱾ ᱟᱫᱚ ᱟᱹᱰᱤ ᱡᱟᱠ ᱡᱚᱢᱚᱠ ᱥᱟᱞᱟᱜ ᱜᱮ ᱦᱳᱭᱛᱳ ᱦᱩᱭᱩᱜ-ᱟ᱾ ᱟᱫᱚ ᱟᱯᱮ ᱥᱮᱫ ᱛᱮᱼᱛᱮ ᱛᱤᱱᱟᱹᱜ ᱜᱟᱱ ᱜᱳ ᱟᱪᱪᱷᱟ ᱛᱤᱱᱟᱹᱜ ᱞᱮᱠᱟᱱ ᱵᱟᱯᱞᱟ ᱢᱮᱱᱟᱜ-ᱟ᱾ ᱟᱢ ᱡᱟᱦᱟᱹᱢ ᱧᱮᱞ ᱮᱫᱟ ᱱᱤᱛ ᱚᱠᱛᱚ ᱢᱟᱥᱮ ᱠᱟᱴᱤᱡ ᱞᱟᱹᱭ ᱛᱟᱞᱟᱝ ᱢᱮ᱾
ᱵᱟᱯᱞᱟ ᱢᱟᱦᱟᱸ ᱟᱫᱚ ᱵᱮᱯᱟᱨᱴᱟ ᱦᱩᱭᱩᱜ ᱠᱟᱱᱟ ᱦᱟᱸᱜ ᱤᱧ ᱫᱚ ᱦᱟᱸᱜ ᱜᱤᱫᱽᱨᱟᱹ ᱠᱷᱚᱱᱟᱜ ᱜᱮ ᱦᱟᱸᱜ ᱞᱟᱹᱭᱟᱢ ᱠᱟᱱᱟ ᱢᱟᱱᱮ ᱚᱲᱟᱜ ᱠᱚᱨᱮ ᱫᱚ ᱵᱟᱹᱧᱼᱵᱟᱹᱧ ᱛᱟᱦᱮᱱ ᱜᱮ ᱵᱟᱦᱨᱮ ᱨᱮᱜᱮ ᱦᱟᱸᱜ ᱯᱟᱲᱦᱟᱣ ᱠᱚ ᱚᱞᱚᱜ ᱯᱟᱲᱦᱟᱣ ᱠᱚ ᱦᱮᱸ
ᱟᱫᱚ ᱟᱫᱚ ᱚᱱᱟ ᱠᱷᱟᱹᱛᱤᱨ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱦᱟᱸᱜ ᱚᱱᱟ ᱦᱟᱸᱜ ᱛᱤᱱᱟᱹᱜ ᱨᱚᱠᱚᱢ ᱠᱷᱟᱹᱞᱤ ᱤᱧ ᱫᱚ ᱦᱟᱸᱜ ᱵᱟᱯᱞᱟ ᱫᱚ ᱟ ᱚᱱᱠᱟ ᱫᱚ ᱢᱤᱫ ᱫᱷᱟᱣ ᱜᱮ ᱧᱮᱞ ᱵᱟᱲᱟ ᱦᱩᱭ ᱠᱟᱱᱟ ᱟᱞᱮ ᱡᱟᱦᱟᱸ ᱟᱛᱩ ᱨᱮ ᱦᱟᱸᱜ
ᱟᱫᱚ ᱚᱱᱠᱟ ᱫᱚ ᱦᱟᱸᱜ ᱚᱱᱠᱟ ᱫᱚ ᱵᱟᱝ ᱧᱮᱞ ᱦᱩᱭ ᱠᱟᱱᱟ ᱟᱯᱮ ᱥᱮᱫ ᱫᱚ ᱢᱟᱱᱮ ᱪᱮᱫ ᱞᱮᱠᱟ ᱵᱟᱯᱞᱟ
ᱟᱞᱮ ᱥᱮᱫ ᱫᱚ ᱱᱤᱛᱚᱜ ᱯᱮ ᱨᱚᱠᱚᱢ ᱧᱮᱞᱚᱜ ᱠᱟᱱᱟ ᱢᱤᱫᱴᱮᱱ ᱥᱟᱨ ᱥᱟᱹᱜᱩᱱ ᱜᱩᱱ ᱵᱟᱯᱞᱟᱜᱼᱟ ᱟᱨ ᱢᱟᱱᱠᱤ ᱫᱤᱯᱤᱞ ᱟᱞᱮ ᱴᱷᱮᱱ ᱡᱟᱦᱟᱸ ᱵᱟᱯᱞᱟ ᱵᱟᱯᱞᱟ ᱦᱩᱭᱩᱜ ᱞᱟᱹᱜᱤᱫ ᱚᱱᱟ ᱫᱚ ᱦᱟᱸᱜ ᱥᱟᱨ ᱥᱟᱹᱜᱩᱱ ᱵᱟᱯᱞᱟ ᱜᱮ ᱦᱩᱭᱩᱜ-ᱟ᱾ ᱟᱫᱚ ᱚᱱᱟᱛᱮ ᱟᱞᱮ ᱥᱟᱱᱟᱢ ᱠᱚᱲᱟ ᱠᱚ
ᱦᱚᱸ
ᱵᱤᱥᱟᱹᱞ ᱨᱟᱹᱥᱠᱟᱹ ᱨᱚᱢᱚᱡᱽ ᱨᱮᱜᱮ ᱢᱮᱱᱟᱜ ᱞᱮᱭᱟ ᱟᱨ ᱞᱮᱠᱷᱟ ᱞᱮᱠᱷᱟ ᱛᱮ ᱱᱮᱰᱟ ᱫᱤᱱ ᱦᱚᱸ ᱥᱮᱴᱮᱨᱚᱜ ᱠᱟᱱᱟ ᱟᱨ ᱡᱟᱦᱟᱸᱭ ᱵᱟᱯᱞᱟᱜ ᱠᱟᱱᱟᱭ ᱩᱱᱤ ᱫᱚ ᱫᱟᱫᱟ ᱦᱚᱲ ᱜᱮ ᱦᱩᱭᱩᱜ ᱟᱭ ᱦᱟᱸᱜ ᱟᱫᱚ ᱚᱱᱟ ᱛᱮ ᱠᱟᱹᱴᱤᱡ ᱨᱟᱹᱥᱠᱟᱹ ᱵᱩᱡᱷᱟᱹᱜ ᱠᱟᱱ ᱜᱮᱭᱟ
ᱟᱪᱪᱷᱟ ᱟᱪᱪᱷᱟ ᱠᱚᱸᱰᱮᱞ ᱧᱟᱯᱟᱢ ᱫᱚ ᱵᱟᱝ ᱟᱨ ᱢᱤᱫᱴᱤᱝ ᱥᱟᱨ ᱥᱟᱹᱜᱩᱱ ᱜᱚᱰᱮᱞ ᱧᱟᱯᱟᱢ ᱟᱨ ᱢᱤᱫᱴᱟᱝ ᱫᱚ ᱪᱮᱫ ᱮᱢ ᱞᱟᱹᱭ ᱠᱮᱫᱟ ᱦᱟᱸᱜ
ᱚ ᱚᱱᱟ ᱴᱩᱝᱠᱤ ᱫᱤᱯᱤᱞ
ᱟᱨ ᱚᱱᱟ ᱴᱩᱝᱠᱤ ᱫᱤᱯᱤᱞ ᱫᱚ ᱚᱠᱟ ᱞᱮᱠᱟ ᱵᱟᱹᱧ ᱚᱱᱟ ᱫᱚ ᱵᱟᱹᱧ ᱵᱩᱡᱷᱟᱹᱣ ᱫᱟᱲᱮᱭᱟᱫᱟ ᱦᱟᱸᱜ
ᱦᱮᱸ ᱴᱩᱝᱠᱤ ᱫᱤᱯᱤᱞ ᱵᱟᱯᱞᱟ ᱫᱚ ᱚᱱᱟᱜᱮ ᱡᱮ ᱦᱚᱲ ᱱᱚᱝᱠᱟ ᱠᱟᱛᱷᱟ ᱵᱟᱛᱟ ᱠᱟᱛᱮ ᱠᱚ ᱟᱹᱜᱩ ᱠᱮᱫᱮᱭᱟ ᱡᱮ ᱱᱚᱝᱠᱟ ᱵᱟᱞᱮ ᱫᱟᱲᱮᱭᱟᱜ ᱠᱟᱱᱟ ᱱᱚᱸᱰᱮ ᱚᱲᱟᱜ ᱨᱮᱜᱮ ᱵᱟᱯᱞᱟ ᱦᱩᱭᱩᱜ-ᱟ ᱡᱟᱶᱭᱟᱭ ᱚᱲᱟᱜ ᱨᱮᱜᱮ ᱦᱚᱸ ᱚᱱᱠᱟᱛᱚ ᱵᱟᱨ ᱯᱮ ᱦᱚᱲ ᱪᱟᱞᱟᱣ ᱠᱟᱛᱮ ᱠᱚ ᱟᱹᱜᱩᱭᱭᱟ᱾ ᱩᱱᱤᱟᱜ ᱫᱚ ᱨᱮᱸᱜᱮᱡ ᱚᱲᱟᱜ ᱦᱚᱭᱛᱚ ᱡᱟᱠᱡᱚᱢᱚᱠ ᱥᱟᱞᱟᱜ ᱵᱟᱝᱵᱚᱱ ᱢᱟᱱᱟᱣ ᱫᱟᱲᱮᱭᱟᱜ ᱠᱟᱱᱟ ᱠᱩᱥᱤ ᱠᱩᱥᱳᱞ ᱦᱩᱭ ᱠᱟᱱᱟ ᱡᱷᱚᱛᱚ ᱠᱤᱪᱷᱩ ᱜᱮ ᱟᱫᱚ ᱚᱰᱮᱸᱜᱮ ᱠᱚᱲᱟ ᱚᱲᱟᱜ ᱨᱮᱜᱮ ᱫᱚ ᱵᱟᱯᱞᱟ ᱦᱩᱭᱩᱜ-ᱟ ᱦᱳᱭᱛᱳ ᱢᱤᱫ ᱵᱟᱨᱭᱟ ᱢᱚ ᱢᱚᱬᱮ ᱦᱚᱲ ᱠᱚ ᱪᱟᱞᱟᱜ-ᱟ ᱟᱛᱳ ᱨᱮᱱ ᱢᱤᱫ ᱵᱟᱨ ᱟᱨ ᱩᱱᱤ ᱡᱟᱶᱟᱭ ᱠᱚᱲᱟ ᱜᱤᱫᱽᱨᱟᱹᱭ ᱪᱟᱞᱟᱜ-ᱟ ᱚᱱᱟ ᱫᱚ ᱟᱹᱰᱤ ᱠᱚᱢ ᱜᱮ ᱧᱮᱞᱚᱜ ᱠᱟᱱᱟ ᱮᱱᱛᱮ ᱨᱮᱦᱚᱸ ᱱᱮᱛᱟᱨ ᱱᱮᱛᱟᱨ ᱫᱚ ᱩᱱᱟᱹᱜ ᱫᱚ ᱵᱟᱝᱛᱚ ᱵᱟᱭ ᱧᱮᱞᱚᱜ ᱠᱟᱱᱟ ᱡᱟᱦᱟᱸᱭ ᱡᱟ ᱩᱱᱟᱹᱝ ᱜᱮᱠᱚ ᱠᱩᱲᱟᱹᱣᱮᱫ ᱜᱮᱭᱟ ᱮᱱᱛᱮ ᱨᱮᱦᱚᱸ ᱵᱮᱛᱤᱠᱚᱨ ᱢᱤᱫᱴᱟᱝ ᱵᱟᱨᱭᱟ ᱧᱮᱞᱚᱜ ᱠᱟᱱ ᱜᱮᱭᱟ ᱵᱟᱝ ᱧᱮᱞᱚᱜ ᱠᱟᱱᱟ ᱱᱤᱝᱠᱟᱹᱱᱟᱜ ᱠᱟᱛᱷᱟ ᱫᱚ ᱵᱟᱝ ᱠᱟᱱᱟ
ᱦᱮᱸ ᱧᱮᱞᱚᱜ ᱠᱟᱱᱟ ᱢᱤᱫ ᱵᱟᱨᱮᱭᱟ
ᱧᱮᱞᱚᱜ ᱠᱟᱱ ᱜᱮᱭᱟ ᱦᱳᱭᱛᱳ ᱥᱟᱵ ᱠᱟᱜ ᱢᱮ ᱚᱱᱟ ᱚᱲᱟᱜ ᱨᱮ ᱦᱳᱭᱛᱳ ᱩᱱᱤ ᱠᱚᱲᱟ ᱜᱤᱫᱽᱨᱟᱹ ᱟᱡ ᱵᱟᱵᱟᱭ ᱜᱚᱛᱚ ᱠᱟᱱᱟᱭ ᱦᱟᱞᱮᱜ ᱜᱮ ᱥᱮ ᱟᱡ ᱟᱭᱳ ᱟᱫᱚ ᱢᱤᱫᱴᱮᱱ ᱴᱟᱴᱠᱟ ᱜᱮ ᱢᱤᱫ ᱢᱤᱫᱴᱮᱱ ᱞᱟᱜ ᱠᱟᱱᱟ ᱴᱮᱱ ᱦᱚᱲ ᱥᱮ ᱵᱟᱹᱦᱩ ᱟᱞᱮ ᱩᱱ ᱥᱚᱢᱚᱭ ᱦᱩᱭᱩᱜ ᱠᱟᱱᱟ ᱥᱮ ᱚᱱᱠᱟ ᱥᱚᱢᱵᱷᱚᱵᱽ ᱵᱟᱝ ᱠᱟᱱᱟ ᱚᱱᱟ ᱦᱚᱸ ᱢᱤᱫᱴᱮᱱ ᱵᱮᱯᱟᱨ ᱠᱟᱱᱟ ᱛᱟᱦᱚᱞᱮ ᱚᱱᱠᱟ ᱜᱮ ᱚᱱᱟ ᱠᱚ ᱵᱟᱯᱞᱟ ᱫᱚ ᱡᱟᱹᱥᱛᱤ ᱡᱟᱹᱥᱛᱤ ᱦᱩᱭᱩᱜᱼᱟ ᱧᱮᱞᱚᱜᱼᱟ ᱦᱮᱸ ᱥᱮ ᱦᱮ ᱛᱚ
ᱟᱫᱚ ᱤᱧ ᱥᱟᱨᱪ ᱥᱟᱨ ᱥᱤ ᱫᱚ ᱚᱱᱟᱜᱮ ᱵᱮᱥᱴᱟ ᱦᱮᱸᱥᱮ ᱢᱟᱱᱮ ᱚᱱᱟᱜᱮ ᱱᱟᱯᱟᱭ ᱛᱮ ᱦᱮᱸᱥᱮ ᱧᱮᱞ ᱧᱮᱯᱮᱞ ᱠᱟᱛᱮ
ᱦᱮᱸ ᱢᱟᱱᱮ ᱚᱱᱟ ᱨᱮᱱᱟᱜ ᱠᱟᱹᱢᱤ ᱠᱚᱫᱚ ᱧᱮᱞ ᱧᱮᱯᱮᱞ ᱠᱷᱚᱱ ᱦᱚᱨᱚᱜ ᱡᱤᱱ ᱡᱚᱢ ᱧᱩ ᱛᱟᱯᱚᱨᱮ ᱥᱟᱨ ᱥᱟᱹᱜᱩᱱ ᱢᱟᱱᱮ ᱱᱚᱣᱟ ᱵᱟᱯᱞᱟ ᱫᱚ ᱦᱩᱭᱩᱜ ᱠᱟᱱᱟ ᱚᱱᱟ ᱥᱟᱨ ᱥᱟᱹᱜᱩᱱ ᱵᱟᱯᱞᱟ ᱫᱚ ᱟᱹᱰᱤᱜᱮ ᱪᱮᱫ ᱠᱟᱹ ᱟᱡᱡᱷᱟᱴ ᱜᱮᱭᱟ ᱞᱟᱹᱭ ᱜᱟᱱᱚᱜᱼᱟ ᱢᱟᱱᱮ ᱚᱱᱟ ᱵᱟᱯᱞᱟ ᱪᱮᱫᱟᱜ ᱥᱚᱨᱮᱥ ᱵᱚᱱ ᱞᱟᱹᱭᱟ ᱢᱟᱥᱮ ᱞᱟᱹᱭ ᱢᱮ ᱡᱚᱛᱚ ᱠᱤᱪᱷᱩ ᱵᱟᱪᱷᱟᱣ ᱡᱷᱚᱛᱚ ᱦᱚᱲᱠᱚ ᱠᱩᱥᱤᱜᱼᱟ ᱠᱩᱥᱤ ᱠᱩᱥᱟᱹᱞ ᱠᱟᱛᱮ ᱛᱚᱵᱮᱭᱱᱟ ᱡᱮ ᱚᱱᱟ ᱵᱟᱯᱞᱟ ᱫᱚ ᱦᱩᱭᱩᱜᱼᱟ᱾ ᱦᱮᱸ ᱟᱨ ᱵᱟᱠᱷᱟᱱ ᱧᱮᱞ ᱢᱮ ᱢᱤᱫ ᱦᱚᱲ ᱵᱟᱭ ᱠᱩᱥᱤᱼᱟ ᱚᱱᱟ ᱫᱚ ᱵᱟᱝ ᱦᱩᱭᱱᱟ ᱡᱟᱦᱟᱸ ᱨᱮᱜᱮ ᱡᱚᱛᱚ ᱦᱚᱲ ᱠᱚ ᱠᱩᱥᱤᱜᱼᱟ ᱡᱚᱛᱚ ᱦᱚᱲᱟᱜ ᱢᱚᱛ ᱢᱮᱱᱟᱜᱼᱟ ᱛᱚᱠᱷᱚᱱ ᱠᱷᱟᱱ ᱜᱮ ᱡᱟᱠ ᱡᱚᱢᱚᱠ ᱦᱩᱭᱩᱜᱼᱟ ᱢᱤᱫᱴᱷᱮᱱ ᱯᱲᱟᱦᱟᱹ ᱟᱹᱰᱤ ᱨᱟᱹᱥᱠᱟᱹ ᱠᱚ ᱵᱩᱡᱟ
ᱦᱮ ᱟᱨ ᱠᱩᱰᱮᱞ ᱧᱟᱯᱟᱢ ᱯᱨᱚᱛᱚᱢ ᱫᱚ ᱚᱱᱮ ᱢᱟᱱᱮ ᱟᱹᱠᱤᱱᱠᱤᱱ ᱠᱩᱥᱤᱭᱱᱟᱹᱠᱤᱱ ᱟᱨᱠᱤᱱ ᱢᱟᱱᱮ ᱟᱨᱠᱤᱱ ᱤᱱᱟᱹ ᱠᱟᱛᱮ ᱟᱫᱚ ᱦᱟᱸᱜ ᱚᱲᱟᱜ ᱦᱚᱲ ᱦᱚᱸ ᱵᱟᱠᱚ ᱵᱩᱡᱽ ᱫᱟᱲᱮᱭᱟᱫᱟ ᱦᱮᱸ ᱥᱮ ᱢᱟᱱᱮ ᱡᱟᱦᱟᱸ ᱞᱮᱠᱟ ᱦᱟᱸᱜ ᱦᱮᱸ ᱡᱮ ᱚᱲᱟᱜ ᱨᱮᱦᱚᱸ ᱡᱮ ᱦᱩᱸ ᱟᱹᱠᱤᱱ ᱟᱹᱠᱤᱱᱟᱜ ᱠᱩᱥᱤᱛᱮ ᱢᱟ ᱚᱱᱮ ᱚᱱᱠᱟ
ᱟᱹᱠᱤᱱᱟᱜ ᱠᱩᱥᱤ ᱛᱮ ᱟᱹᱠᱤᱱ ᱠᱤᱱ ᱵᱟᱯᱞᱟᱭ ᱤᱭᱟᱹᱭᱱᱟ ᱛᱟᱯᱚᱨᱮ ᱚᱯᱷᱤᱥᱤᱭᱟᱞ ᱵᱷᱟᱵᱽ ᱫᱚ ᱡᱟᱦᱟᱸ ᱵᱚᱱ ᱞᱟᱹᱭᱟ ᱦᱟᱸᱜ ᱟᱛᱳ ᱢᱟᱹᱡᱷᱤ ᱢᱚᱬᱮ ᱦᱚᱲ ᱥᱟᱢᱟᱝ ᱨᱮ ᱦᱟᱸᱜ ᱵᱟᱯᱞᱟ ᱫᱚ ᱦᱩᱭᱩᱜ-ᱟ᱾
ᱚᱱᱮ ᱦᱮᱸ ᱟᱫᱚ ᱚᱱᱟ ᱜᱮ ᱡᱟᱹᱥᱛᱤ ᱢᱟ ᱧᱮᱞᱚᱜ ᱠᱟᱱᱟ᱾
ᱚᱱᱟᱜᱮ ᱚᱱᱟᱜᱮ ᱡᱟᱹᱥᱛᱤ ᱜᱮ ᱧᱮᱞᱚᱜ ᱠᱟᱱᱟ ᱟᱞᱮᱛᱳ ᱱᱚᱜᱼᱚᱭ ᱱᱤᱛ ᱫᱷᱟᱹᱵᱤᱡ ᱛᱮ ᱢᱤᱫ ᱵᱚᱪᱷᱚᱨ ᱨᱮ ᱢᱳᱴᱟᱢᱩᱴᱤ ᱢᱚᱬᱮ ᱛᱩᱨᱩᱭ ᱦᱮᱸ ᱯᱩᱱᱭᱟ ᱢᱚᱬᱮ ᱜᱚᱴᱟᱝ ᱜᱮ ᱦᱩᱭᱩᱜ ᱠᱟᱱᱟ ᱚᱱᱟ ᱠᱚᱸᱰᱮᱞ ᱧᱟᱯᱟᱢ ᱟᱨ ᱢᱤᱫᱴᱟᱝ ᱱᱚᱜᱼᱚᱭ ᱥᱟᱨ ᱥᱟᱹᱜᱩᱱ
ᱦᱳᱭ ᱟᱞᱮᱛᱳ ᱨᱮᱦᱚᱸ ᱚᱱᱠᱟᱜᱮ ᱢᱤᱫ ᱫᱷᱟᱣ ᱜᱮ ᱤᱧ ᱧᱟᱢ ᱧᱮᱞ ᱞᱮᱫᱟ ᱟᱫᱚ ᱤᱧ ᱦᱚᱸ ᱚᱲᱟᱜ ᱨᱮᱜᱮ ᱡᱟᱹᱥᱛᱤ
ᱡᱟᱹᱥᱛᱤ ᱵᱟᱹᱧ ᱛᱟᱦᱮᱱᱟ ᱚᱱᱮ ᱚᱱᱠᱟ
ᱚᱱᱠᱟᱜᱮ ᱟᱥᱚᱜᱚᱜ ᱠᱟᱱᱟ᱾ ᱟᱫᱚ ᱚᱠᱚᱭ ᱚᱠᱟ ᱞᱮᱠᱟᱭ ᱠᱩᱥᱤ
ᱦᱮᱸ ᱚᱠᱚᱭ ᱚᱠᱟ ᱚᱠᱚᱭ ᱚᱠᱟ ᱞᱮᱠᱟᱭ ᱠᱤᱥᱤ-ᱟ ᱠᱩᱥᱤᱜ ᱠᱟᱱᱟ ᱚᱱᱠᱟ ᱞᱮᱠᱟ ᱟᱫᱚ ᱪᱤᱠᱟᱹᱭᱟᱢ ᱵᱚᱞᱮ ᱴᱚᱞᱟ ᱠᱚ ᱛᱚᱞᱮ ᱜᱤᱰᱤ ᱠᱚ ᱦᱩᱭᱱᱟ ᱟᱯᱮ ᱥᱮᱫ ᱛᱮ ᱚ ᱮᱨ ᱟᱯᱷᱚᱨ
ᱦᱮ ᱮᱨ ᱟᱯᱷᱚᱨ ᱦᱩᱭ ᱠᱟᱱᱟ ᱱᱤᱭᱟᱹ ᱜᱷᱟᱹᱲᱤᱡ ᱫᱚ ᱡᱷᱚᱛᱚ ᱦᱚᱲᱟᱜ ᱜᱮ ᱟᱫᱚ ᱦᱟᱸᱜ ᱫᱮᱠᱷᱟ ᱡᱟ ᱢᱩᱪᱟᱹᱫ ᱥᱮᱫ ᱪᱮᱫ ᱪᱤᱠᱟᱹ ᱠᱟᱱᱟ᱾
ᱯᱮ ᱚᱱᱠᱟᱜᱮ ᱤᱧᱟᱜ ᱟᱞᱮ ᱥᱮᱫ ᱦᱚᱸ ᱚᱱᱠᱟᱜᱮ ᱦᱮᱸ ᱟᱞᱮ ᱥᱮᱫ ᱦᱚᱸ ᱚᱱᱠᱟᱜᱮ ᱮᱨ ᱯᱚᱨ ᱟᱸᱡᱚᱢ ᱵᱟᱲᱟᱭᱮᱫᱟ ᱡᱮ ᱛᱚᱞᱟ ᱠᱚ ᱦᱟᱜ ᱠᱚ ᱜᱤᱰᱤ ᱵᱟᱲᱟ ᱠᱟᱫᱟ
ᱦᱮᱸ ᱦᱮᱸ ᱦᱩᱭ ᱞᱮᱱᱠᱷᱟᱱ ᱢᱟ ᱵᱷᱟᱜᱮ ᱜᱮ ᱪᱟᱥᱵᱟᱥ ᱠᱚ ᱵᱟᱝ ᱦᱩᱭ ᱞᱮᱱᱠᱷᱟᱱ ᱟᱵᱚᱣᱟᱜ ᱢᱟ ᱪᱟᱥᱵᱟᱥ ᱜᱮᱛᱟᱵᱚᱱ ᱛᱚ ᱦᱮᱸ ᱦᱚᱭ ᱛᱟᱦᱞᱮ ᱠᱷᱟᱱ ᱟᱢ ᱫᱚ ᱢᱟᱱᱮ ᱵᱟᱦᱨᱮ ᱨᱮᱜᱮᱢ ᱛᱟᱦᱮᱱ ᱛᱟᱵᱚᱱᱟ
ᱦᱮᱸ ᱦᱮᱸ ᱦᱮᱸ ᱵᱟᱦᱨᱮ ᱨᱮ
ᱦᱩ ᱚᱞᱚᱜ ᱯᱟᱲᱦᱟᱣ ᱤᱫᱤ ᱠᱟᱛᱮ ᱜᱮ
ᱦᱮᱸ ᱦᱮᱸ
ᱵᱟᱝ ᱵᱟᱝ ᱛᱚᱵᱮ ᱚᱲᱟᱜ ᱛᱤᱥᱮᱢ ᱦᱤᱡᱩᱜᱼᱟ
ᱚᱲᱟᱜ ᱚᱲᱟᱜ ᱠᱚᱫᱚ ᱦᱟᱸᱜ ᱪᱟᱞ ᱪᱟᱞᱟᱣ ᱦᱩᱭᱩᱜᱼᱟ ᱟᱢᱵᱟᱵᱚᱛᱤ ᱥᱮᱫ ᱨᱮ ᱦᱟᱜ ᱪᱟᱞᱟᱣ ᱦᱩᱭᱩᱜᱼᱟ
ᱟᱪᱪᱷᱟ ᱟᱪᱪᱷᱟ ᱟᱢ ᱵᱟᱵᱩᱚᱛᱤ ᱛᱚᱚᱭ ᱥᱮᱴᱮᱨ ᱦᱮᱡ ᱮᱱᱟ ᱡᱟᱹᱱᱤᱡ ᱠᱷᱟᱱ ᱫᱚ ᱟᱨ ᱢᱚᱴᱟᱢᱩᱛᱤ ᱯᱮ ᱯᱳᱱ ᱫᱤᱱ ᱢᱮᱱᱟᱜᱼᱟ
ᱩᱱᱥᱚᱢᱳᱭ ᱦᱟᱜ ᱪᱟᱞᱟᱣ ᱦᱩᱭᱩᱜᱼᱟ ᱦᱟᱸᱜ ᱩᱱᱫᱚ ᱫᱷᱟ ᱟᱨ ᱚᱱᱟᱜᱮ ᱛᱤᱨᱤᱥᱮ ᱡᱩᱱ ᱠᱚ ᱦᱟᱜ ᱥᱮᱴᱮᱨ ᱦᱤᱡᱩᱜ ᱠᱟᱱ ᱛᱟᱵᱳᱱᱟ ᱥᱮ ᱦᱮᱸ
ᱛᱤᱨᱤᱥᱟ ᱡᱩᱱ ᱠᱚ ᱥᱮᱴᱮᱨ ᱦᱤᱡᱩᱜ ᱠᱟᱱᱟ ᱟᱯᱮ ᱥᱮᱫ ᱪᱮᱫᱠᱟ ᱯᱮ ᱢᱟᱱᱟᱣᱟ ᱡᱟᱸᱠ ᱡᱚᱢᱚᱠ ᱜᱮ
ᱦᱮᱸ ᱛᱤᱨᱤᱥᱮ ᱡᱩᱱ ᱨᱮᱫᱚ ᱮᱠᱫᱚᱢ ᱥᱮ ᱢᱟᱱᱮ ᱡᱟᱠ ᱡᱚᱢᱚᱠ ᱜᱮ ᱦᱩᱭᱩᱜᱼᱟ᱾
ᱟᱪᱪᱷᱟ ᱟᱪᱪᱷᱟ
ᱦᱩ ᱟᱯᱮ ᱥᱮᱫ
ᱟᱞᱮ ᱥᱮᱫ ᱦᱚ ᱟᱹᱰᱤ ᱡᱟᱸᱠ ᱡᱚᱢᱚᱠ ᱜᱮ ᱦᱩᱭᱩᱜᱼᱟ ᱱᱤᱭᱟᱹ ᱫᱷᱟᱣ ᱫᱚ ᱟᱨᱦᱚ ᱡᱟᱠ ᱡᱚᱢᱚᱠ ᱜᱮ ᱦᱩᱭᱩᱜᱼᱟ ᱞᱟᱦᱟ ᱢᱟᱱᱮ ᱢᱚᱴᱟᱢᱴᱤ ᱠᱚᱭᱮᱠ ᱥᱮᱨᱢᱟ ᱠᱷᱚᱱᱟᱜ ᱡᱟᱠ ᱡᱚᱢᱚᱠ ᱜᱮ ᱦᱩᱭᱩᱜ ᱠᱟᱱᱟ ᱜᱚᱴᱟ ᱜᱮ ᱦᱩᱭᱩᱜ ᱠᱟᱱᱟ
ᱦᱮᱸ ᱦᱮᱸ
ᱥᱩᱨ ᱥᱩᱯᱩᱨ ᱯᱚᱨᱮ ᱜᱮ ᱦᱮᱸᱜᱮ
ᱟᱪᱪᱷᱟ ᱟᱪᱪᱷᱟ ᱦᱮᱸ
ᱟ ᱛᱟᱦᱚᱞᱮ ᱠᱷᱟᱱ ᱚᱱᱟ ᱠᱟᱱᱟ ᱧᱮᱞᱚᱜ ᱠᱟᱱᱟ
ᱦᱩ ᱟᱞᱮ ᱥᱮᱫ ᱦᱚ ᱚᱰᱮ ᱚᱱᱠᱟᱜᱮ ᱚᱱᱟ ᱦᱮᱸ ᱦᱮᱸ ᱟᱨ ᱫᱚᱨᱠᱟᱨ ᱠᱟᱱᱟ ᱚᱱᱟ ᱠᱚᱦᱚᱸ ᱵᱟᱝᱠᱷᱟᱭ ᱦᱟᱸᱜ ᱢᱟᱨᱟᱝ ᱧᱚᱜ ᱛᱮ ᱵᱮᱱᱟᱣ ᱠᱚᱨᱟᱣ ᱵᱚᱱ ᱥᱮᱥᱮ ᱢᱟᱱᱮ ᱯᱨᱳᱜᱨᱟᱢ ᱠᱚ ᱵᱟᱝ ᱫᱚᱦᱚ ᱠᱟᱛᱮᱫ ᱚᱱᱟ ᱠᱚᱫᱚ ᱵᱟᱝ ᱠᱚᱨᱟᱣ ᱦᱩᱭᱩᱜᱼᱟ᱾
ᱦᱮᱸ
ᱦᱮᱸ ᱮᱠᱟᱞ ᱜᱮ ᱮᱠᱟᱞ ᱜᱮ᱾
ᱡᱮᱦᱮᱛᱩ ᱩᱱ ᱦᱤᱞᱳᱜ ᱫᱚ ᱚᱱᱟ ᱥᱤᱫᱩᱠᱟᱱᱩ ᱛᱟᱹᱠᱤᱱ ᱟᱹᱠᱤᱱᱟᱜ ᱡᱤᱣᱤ ᱠᱤᱱ ᱟᱞᱟᱭ ᱞᱮᱫᱟ ᱚᱱᱟ ᱚᱠᱛᱚ ᱨᱮᱫᱚ ᱚᱱᱟ ᱨᱟᱹᱥᱠᱟᱹ ᱵᱟᱝ
ᱢᱟᱱᱮ ᱮᱱᱮᱡ ᱥᱮᱨᱮᱧ ᱨᱟᱹᱥᱠᱟᱹ ᱫᱚ ᱵᱟᱝ ᱥᱮᱨᱮᱧ ᱜᱟᱱᱚᱜᱼᱟ ᱠᱤᱱᱛᱩ ᱚᱱᱠᱟᱱᱟᱜ ᱥᱮᱨᱮᱧ ᱦᱩᱭᱩᱜᱼᱟ ᱡᱟᱦᱟᱸ ᱫᱚ ᱥᱤᱫ ᱥᱤᱫᱩ ᱠᱟᱱᱩ ᱤᱫᱤ ᱠᱟᱛᱮ ᱜᱮ ᱡᱟᱦᱟᱸ ᱫᱚ ᱜᱟᱱᱚᱜᱼᱟ ᱚᱱᱠᱟᱱᱟᱜ
ᱜᱟᱱᱚᱜᱼᱟ ᱜᱟᱱᱚᱜᱼᱟ ᱟᱫᱚ ᱦᱟᱸᱜ ᱫᱮᱠᱷᱟᱭ ᱡᱟᱠ ᱢᱚᱴᱟᱟᱢᱩᱴᱤ ᱪᱮᱫᱠᱟ ᱠᱚ ᱢᱟᱱᱟᱣ ᱟᱞᱮ ᱥᱮᱱ ᱫᱚ ᱵᱟᱝ ᱵᱷᱟᱜᱤ ᱜᱮᱠᱚ ᱵᱟᱱᱟᱣᱟ ᱱᱚᱰᱮ ᱦᱟᱸᱜ ᱥᱚᱢᱵᱷᱚᱵᱚᱛᱚ ᱮ ᱥᱚᱨᱠᱟᱨ ᱯᱟᱥᱴᱟ ᱥᱮᱫ ᱠᱷᱚᱱ ᱦᱚᱸ ᱦᱟᱜ ᱱᱮᱥ ᱫᱚ ᱱᱚᱣᱟ ᱟᱞᱮ ᱥᱩᱨ ᱥᱩᱯᱩᱨ ᱨᱮᱜᱮ ᱠᱚ ᱢᱟᱱᱟᱣᱫᱟ ᱦᱟᱸᱜ ᱡᱮᱞᱟ ᱥᱛᱚᱨ ᱨᱮᱱᱟᱜ ᱫᱚ
ᱟᱪᱪᱷᱟ
ᱯᱟᱥᱴᱟ ᱥᱮᱫ ᱠᱷᱚᱱ ᱦᱩᱭᱩᱜ ᱠᱟᱱᱟ ᱵᱟᱫ ᱵᱟᱹᱠᱤ ᱦᱟᱜ ᱡᱟᱦᱟᱸ ᱢᱮᱱᱟᱜᱼᱟ ᱱᱚᱣᱟ ᱠᱚᱨᱮ ᱫᱚ ᱟᱹᱰᱤᱜᱟᱱ ᱜᱮ ᱜᱟᱶᱛᱟ ᱢᱮᱱᱟᱜ ᱠᱚᱣᱟ ᱩᱱᱠᱩ ᱜᱟᱶᱛᱟ ᱯᱟᱦᱴᱟ ᱥᱮᱫ ᱠᱷᱚᱱ ᱦᱚᱸ ᱦᱩᱭᱩᱜ ᱠᱟᱱ ᱜᱮᱭᱟ
ᱟᱪᱪᱷᱟ ᱚᱱᱰᱮ ᱠᱷᱚᱱᱟᱜ ᱜᱚᱲ ᱥᱚᱯᱚᱦ ᱠᱚ ᱵᱟᱝ
ᱦᱮᱸ ᱦᱮᱸ
ᱱᱚᱝᱠᱟ ᱠᱟᱛᱮᱫ ᱜᱮ ᱦᱟᱸᱜ ᱪᱟᱹᱞᱩᱜ ᱠᱟᱱ ᱜᱮᱭᱟ ᱦᱟᱸᱜ᱾ ᱢᱚᱴᱟᱢᱩᱴᱤ ᱡᱟ ᱵᱩᱡᱷᱟᱹᱜ ᱠᱟᱱᱟ ᱢᱚᱴᱟᱢᱩᱴᱤ ᱟᱹᱰᱤ ᱡᱟᱸᱠ ᱡᱚᱢᱚᱠ ᱜᱮ ᱦᱩᱭᱩᱜᱼᱟ ᱾
ᱟᱪᱪᱷᱟ ᱟᱪᱪᱷᱟ ᱦᱚᱸ ᱦᱚᱭ ᱚᱱᱠᱟ ᱫᱚᱨᱠᱟᱨ ᱾ ᱡᱟᱠ ᱦᱚᱸ ᱡᱟᱠ ᱡᱚᱢᱚᱠ ᱞᱮᱱ ᱠᱷᱟᱡ ᱜᱮ ᱵᱷᱟᱜᱤᱭᱟ ᱾
ᱮᱠᱟᱞ ᱮᱠᱟᱞ ᱮ ᱟᱵᱚ ᱱᱤᱭᱟᱹ ᱫᱷᱟᱣ ᱫᱚ ᱥᱚᱨᱠᱟᱨ ᱯᱟᱦᱴᱟ ᱥᱮᱫ ᱠᱷᱚᱱ ᱦᱚᱸ ᱟᱫᱚ ᱱᱤᱭᱟ ᱫᱷᱟᱣ ᱦᱚᱸ ᱥᱚᱨᱠ ᱤᱥᱠᱩᱞ ᱠᱚᱞᱮᱡᱽ ᱠᱚᱨᱮ ᱦᱚᱸ ᱢᱟᱱᱟᱣ ᱫᱚ ᱦᱩᱭᱩᱜ ᱠᱟᱱ ᱜᱮᱭᱟ ᱥᱮᱨᱢᱟ ᱧᱮᱞᱚᱜ ᱠᱟᱱᱟ᱾ ᱵᱤᱥᱮᱥ ᱠᱟᱭ ᱛᱮ ᱟᱵᱚ ᱥᱟᱱᱛᱟᱞᱤ ᱰᱤᱯᱟᱨᱢᱮᱱᱴ ᱠᱚᱨᱮ ᱵᱟᱠᱷᱟᱱ ᱫᱚ ᱯᱩᱨᱟᱹ ᱤᱭᱩᱱᱤᱵᱷᱟᱨᱥᱤᱴᱤ
ᱦᱮᱸ ᱴᱷᱤᱠ ᱦᱮᱸ ᱚᱱᱟ ᱠᱚᱨᱮ ᱤᱥᱠᱩᱞ ᱠᱷᱚᱱᱟᱜ ᱮᱫᱚᱢ ᱭᱩᱱᱤᱵᱷᱟᱨᱥᱤᱴᱤ ᱚᱱᱟ ᱠᱚᱨᱮ ᱜᱚᱴᱟ ᱦᱩᱭᱩᱜ ᱠᱟᱱᱟ ᱢᱟᱱᱟᱣ ᱟᱹᱜᱩ ᱭᱮᱫᱟᱠᱚ ᱦᱮᱸ ᱦᱮᱸ ᱦᱩᱭ ᱨᱮᱭᱟᱜ ᱞᱟᱹᱠᱛᱤ ᱠᱟᱱᱟ ᱛᱟᱦᱚᱞᱮ ᱠᱷᱟᱱᱜᱮ ᱟᱵᱚᱨᱮᱱ ᱦᱟᱸᱜ ᱡᱟᱦᱟᱸᱭ ᱠᱚ ᱦᱟᱸᱜ ᱦᱟᱨᱟᱜ ᱠᱟᱱᱟ ᱠᱚ ᱜᱤᱫᱽᱨᱟᱹ ᱠᱚ ᱡᱚᱛᱚ ᱩᱱᱠᱩ ᱠᱚ ᱵᱩᱡᱟ ᱾
ᱵᱩᱡᱟᱠᱚ ᱦᱮᱸ ᱛᱚᱯ ᱚᱯᱷᱤᱥ ᱠᱚᱨᱮ ᱦᱚᱸ ᱟᱫᱟᱞᱚᱛ ᱠᱚᱨᱮ ᱦᱚᱸ ᱱᱚᱣᱟ ᱦᱚᱸ ᱢᱤᱫᱴᱮᱱ ᱢᱟᱱᱟᱣ ᱞᱟᱹᱠᱛᱤ ᱠᱟᱱᱟ ᱛᱚᱵᱮ ᱛᱚ ᱵᱩᱡᱽ ᱫᱟᱲᱮᱭᱟᱜ-ᱟ ᱠᱚ ᱡᱮ ᱢᱤᱫᱴᱮᱱ ᱱᱚᱣᱟ ᱢᱤᱫᱴᱮᱱ ᱢᱤᱫᱴᱟᱝ ᱜᱚᱨᱚᱵᱽ ᱥᱮ ᱳᱭᱛᱤᱦᱡᱚ ᱢᱤᱫᱴᱮᱱ ᱫᱤᱵᱚᱥ ᱠᱟᱱᱟ ᱢᱤᱫ ᱢᱤᱫᱴᱟᱝ ᱦᱮᱥᱮ ᱡᱟᱦᱟᱸ ᱞᱮᱠᱟ ᱫᱚ ᱚᱱᱟ ᱢᱤᱫᱴᱮᱱ ᱤᱭᱟᱹ ᱞᱟᱹᱠᱛᱤ ᱠᱟᱱᱟ ᱢᱟᱱᱮ ᱮᱠᱷᱚᱱ ᱟᱹᱰᱤ ᱦᱚᱲ ᱜᱮ ᱵᱟᱝ ᱠᱚ ᱵᱟᱲᱟᱭᱟ ᱾ ᱟᱨ ᱱᱚᱣᱟ ᱫᱚ ᱢᱤᱫᱴᱟᱱ ᱥᱚᱨᱠᱟᱨ ᱦᱚᱸ ᱢᱮᱫ ᱞᱩᱛᱩᱨ ᱞᱟᱹᱠᱛᱤ ᱠᱟᱱ ᱛᱟᱭᱟ ᱡᱮ ᱢᱚᱨᱡᱟᱫᱟ ᱴᱮᱜ ᱮᱢ ᱞᱟᱹᱠᱛᱤ ᱠᱟᱱ ᱛᱟᱭᱟ᱾ ᱡᱚᱛᱷᱟᱛ ᱵᱷᱟᱵᱽᱛᱮ ᱡᱚᱛᱷᱟᱛ ᱵᱷᱟᱵᱛᱮ ᱟᱡ ᱢᱟᱱᱟᱣ ᱢᱟᱭ᱾ ᱥᱚᱨᱠᱟᱨ ᱮ ᱢᱟᱱᱟᱣ ᱞᱮᱠᱷᱟᱱ ᱜᱮᱛᱚ ᱡᱟᱹᱥᱛᱤ ᱦᱚᱲᱠᱚ ᱵᱩᱡᱷᱟᱹᱣ ᱫᱟᱲᱮᱭᱟᱜᱼᱟ ᱥᱮ ᱵᱟᱝ ᱧᱮᱞᱚᱜ ᱠᱟᱱ ᱜᱮᱭᱟ ᱦᱚᱸᱜᱼᱚᱭ ᱱᱤᱛᱚᱜ ᱨᱟᱥᱴᱨᱚᱯᱚᱛᱤ ᱠᱷᱚᱱ ᱯᱨᱚᱫᱷᱟᱱ ᱢᱚᱱᱛᱨᱤ ᱠᱷᱚᱱ ᱢᱩᱠᱷᱚ ᱢᱚᱱᱛᱨᱤ ᱠᱷᱚᱱ ᱨᱟᱡᱽᱚ ᱱᱮᱯᱟᱞ ᱠᱷᱚᱱ ᱥᱟᱱᱟᱢ ᱠᱚᱜᱮ ᱧᱮᱞ ᱢᱟᱵᱚ ᱩᱱ ᱦᱤᱞᱚᱜ ᱫᱚ ᱟᱠᱚᱣᱟᱜ ᱥᱳᱥᱟᱞ ᱥᱟᱭᱤᱴ ᱨᱮ ᱟᱠᱚ ᱠᱚ ᱚᱱᱟ ᱠᱚ ᱥᱚᱫᱚᱨᱟ᱾ ᱨᱟᱹᱥᱠᱟᱹ ᱵᱩᱡᱷᱟᱹᱜ ᱠᱟᱱᱟ ᱵᱟᱹᱭ ᱵᱟᱹᱭᱛᱮ ᱡᱮᱨᱚᱠᱚᱢ ᱨᱟᱥᱴᱨᱚᱯᱚᱛᱤ ᱡᱩᱫᱤ ᱱᱚᱸᱰᱮ ᱥᱚᱫᱚᱨᱟᱭ ᱱᱚᱣᱟ ᱵᱤᱨᱟᱴ ᱜᱚᱨᱚᱵᱽ ᱨᱮᱱᱟᱜ ᱠᱟᱛᱷᱟ ᱠᱟᱱᱟ᱾ ᱯᱨᱚᱫᱷᱟᱱ ᱢᱚᱱᱛᱨᱤ ᱡᱩᱫᱤ ᱥᱚᱫᱚᱨᱮᱫ ᱜᱮᱭᱟᱭ ᱦᱮᱸ
ᱟᱨ ᱛᱟᱞᱮ ᱴᱟᱭᱤᱢ ᱠᱚᱦᱚᱸ ᱤᱭᱟᱹ ᱚᱠᱛᱚ ᱠᱚᱦᱚᱸ ᱦᱩᱭ ᱦᱩᱭᱮᱱ ᱛᱟᱞᱟᱝᱟ ᱯᱟᱥᱮᱡ ᱦᱚᱸ
ᱦᱮᱸ ᱦᱮᱸ ᱵᱟᱹᱭ ᱵᱟᱹᱭᱛᱮ ᱦᱮᱡ ᱦᱮᱡ ᱜᱚᱫᱚᱜᱟᱱ
ᱦᱩᱸ
ᱟᱫᱚ ᱢᱟ ᱮᱱᱠᱷᱟᱱ
ᱦᱮᱸ ᱢᱟ ᱛᱚᱵᱮ ᱤᱱᱠᱟ ᱜᱮ ᱦᱮᱸ ᱦᱮᱸ ᱤᱱᱟᱹᱜᱮ᱾ ᱴᱷᱤᱠ ᱜᱮᱭᱟ᱾